ᱦᱮᱸ, ᱦᱮᱞᱚᱣ
ᱡᱚᱦᱟᱨ ᱜᱮ ᱜᱚᱝᱠᱮ
ᱦᱚᱸ, ᱡᱚᱦᱟᱨ ᱜᱮ
ᱦᱚᱸ ᱦᱚᱸ, ᱪᱮᱫ ᱠᱚᱵᱤᱱ ᱪᱤᱠᱟᱹ ᱵᱟᱲᱟᱭᱮᱫ-ᱟ?
ᱪᱮᱫ ᱦᱚᱸ ᱵᱟᱝ ᱱᱤᱛᱚᱜ ᱫᱚ ᱱᱟᱜ
ᱦᱟᱸ, ᱟᱪᱪᱷᱟ ᱟᱪᱷᱟ
ᱫᱩᱲᱩᱵ ᱟᱠᱟᱱᱟᱞᱤᱧ
ᱟᱪᱪᱷᱟ ᱱᱤᱛᱚᱜ ᱥᱮᱛᱟᱜ ᱵᱮᱲᱟ ᱪᱮ ᱫᱩᱲᱩᱵ ᱵᱟᱲᱟ ᱦᱩᱭ ᱫᱟᱹᱛᱟᱹᱣᱱᱤ ᱵᱟᱲᱟ ᱠᱚ ᱦᱩᱭ ᱱᱟ?
ᱦᱮᱸ ᱦᱩᱭ ᱠᱟᱱᱟ
ᱦᱮᱸ ᱦᱮᱸ, ᱟᱨ ᱠᱷᱚᱵᱚᱨ ᱠᱚ ᱚᱠᱟᱞᱮᱠᱟ?
ᱠᱷᱚᱵᱚᱨ ᱠᱚ ᱱᱟᱯᱟᱭ ᱜᱮᱭᱟ ᱾
ᱟᱪᱪᱷᱟ
ᱦᱚᱞᱟ ᱛᱟᱦᱮᱱ ᱰᱟᱨᱢᱟ ᱧᱮᱞ ᱞᱤᱧ ᱪᱟᱞᱟᱣ ᱞᱮᱱᱟ ᱾
ᱟᱪᱪᱷᱟ ᱰᱨᱟᱢᱟ ᱧᱮᱞ ᱵᱤᱱ ᱪᱟᱞᱟᱣ ᱞᱮᱱᱟ ᱪᱮᱫ ᱯᱚᱛ ᱛᱚᱵ ᱛᱟᱦᱮᱸ ᱠᱟᱱ ᱛᱟᱦᱮᱸᱫ ᱰᱨᱟᱢᱟ ᱨᱮᱱᱟᱜ ᱯᱚᱛᱚᱵ?
ᱩ ᱚᱱᱟ ᱯᱚᱛᱚᱵ ᱢᱟᱞᱮᱧ ᱦᱤᱲᱤᱧ ᱧᱚᱜ ᱠᱮᱜᱼᱟ ᱾
ᱟᱪᱪᱷᱟ ᱪᱷᱟ ᱴᱷᱤᱠ ᱜᱤᱭᱟ ᱾ ᱠᱳᱱᱳ ᱨᱚᱠᱚᱢ ᱴᱷᱤᱠ-ᱴᱷᱟᱠ ᱫᱮᱠᱷᱟᱣ ᱠᱮᱜ ᱯᱚᱛᱚᱵ ᱥᱮ ᱵᱟᱝᱟ?
ᱦᱮᱸ ᱴᱷᱤᱠ-ᱴᱷᱟᱠ ᱜᱮᱠᱚ ᱫᱮᱠᱷᱟᱣ ᱠᱮᱜᱼᱟ ᱾ ᱟᱹᱰᱤ ᱫᱩᱠ ᱧᱚᱜ ᱜᱮ, ᱟᱹᱰᱤ ᱫᱩᱠ ᱧᱚᱜ ᱜᱮ᱾
ᱟᱪᱪᱷᱟ ᱪᱷᱟ ᱪᱷᱟ ᱰᱨᱟᱢᱟ ᱨᱮᱢᱟ ᱫᱩᱠ ᱢᱟ ᱛᱟᱦᱮᱸᱱ ᱜᱮᱭᱟ ᱾
ᱦᱩ
ᱱᱚᱣᱟ ᱢᱟ ᱵᱟᱰᱟᱭ ᱠᱚᱨᱟ ᱠᱟᱛᱷᱟ ᱾ ᱵᱟ ᱟᱨ ᱵᱟᱝᱠᱷᱟᱱ ᱫᱚ ᱚᱱᱮ ᱠᱟᱛᱷᱟ ᱨᱮ ᱵᱟᱠᱚ ᱢᱮᱱᱟᱜᱼᱟ ᱫᱩᱠ ᱡᱩᱫᱤ ᱵᱟᱭ ᱛᱟᱦᱮᱸᱱᱟ ᱢᱚᱸᱡᱽ ᱜᱮ ᱵᱟᱭ ᱵᱩᱡᱷᱟᱹᱜᱼᱟ ᱾
ᱦᱳᱭ ᱦᱳᱭ
ᱫᱩᱠ ᱦᱚᱸ ᱛᱟᱦᱮᱸ ᱫᱚ ᱫᱚᱨᱠᱟᱨ ᱰᱨᱟᱢᱟ ᱫᱚ ᱢᱤᱫ ᱞᱮᱠᱟ ᱞᱟᱹᱭ ᱞᱮᱠᱷᱟᱱ ᱟᱵᱚ ᱥᱟᱝᱥᱟᱨᱤ ᱠᱚ ᱡᱤᱭᱚᱱ ᱡᱟᱯᱚᱱ ᱨᱮᱱᱟᱜ ᱰᱨᱟᱢᱟ ᱠᱚ ᱫᱮᱠᱷᱟᱣᱮᱫᱟ
ᱦᱩᱸ ᱦᱩᱸ
ᱟᱵᱚ ᱜᱷᱟᱨᱚᱧᱡᱽ ᱨᱮ ᱡᱟᱦᱟᱸᱠᱟ ᱦᱩᱭᱩᱜ ᱠᱟᱱᱟ ᱚᱱᱠᱟ ᱜᱮ ᱚᱱᱟ ᱰᱨᱟᱢᱟ ᱨᱮ ᱦᱚᱸ ᱠᱚ ᱫᱮᱠᱷᱟᱣᱮᱫᱟ
ᱦᱳᱭ ᱦᱳᱭ ᱚᱱᱠᱟ ᱜᱮ
ᱢᱟᱱᱢᱤ ᱡᱩᱣᱚᱱ ᱨᱮ ᱡᱟᱦᱟᱸ ᱡᱟᱦᱟᱸ ᱛᱤᱱᱟᱹᱜ ᱵᱤᱛᱟᱹᱜᱼᱟ ᱚᱱᱟ ᱡᱤᱱᱤᱥ ᱠᱚ ᱢᱤᱫᱴᱟᱝ ᱢᱤᱫᱴᱟᱝ ᱮ ᱫᱮᱠᱷᱟᱣᱟ
ᱦᱮᱸ
ᱛᱚ ᱟᱹᱞᱤᱧ ᱢᱟ ᱦᱟᱸᱜ ᱰᱨᱟᱢᱟ ᱠᱚᱫᱚ ᱠᱷᱩᱵ ᱠᱚᱢ ᱜᱮ ᱦᱟᱸᱜ ᱞᱤᱧ ᱧᱮᱞᱟ ᱟᱹᱞᱤᱧ ᱢᱟ ᱰᱨᱟᱢᱟ ᱠᱚᱫᱚ ᱩᱱᱟᱹᱝ ᱫᱚ ᱵᱟᱹᱞᱤᱧ ᱧᱮᱞ ᱜᱮᱭᱟ ᱟᱨ ᱮᱠᱷᱚᱱᱳ ᱧᱤᱫᱟᱹ ᱵᱮᱸᱜᱮᱫ ᱦᱚᱸ ᱵᱟᱭ ᱥᱟᱱᱟ ᱞᱤᱧ ᱜᱮᱭᱟ ᱧᱤᱫᱟᱹ ᱵᱮᱸᱜᱮᱫ ᱟᱛᱮᱫ ᱟᱯᱱᱟᱨᱟᱜ ᱢᱮᱫ ᱠᱚᱦᱚᱸ ᱢᱟᱱᱮ ᱤᱭᱟᱹ ᱜᱮᱞᱤᱧ ᱵᱩᱡᱷᱟᱹᱣᱟ ᱪᱮ ᱞᱟᱸᱜᱟ ᱠᱚ ᱠᱷᱩᱜ ᱞᱟᱸᱜᱟ ᱵᱩᱡᱷᱟᱹᱜ ᱪᱮ ᱦᱳᱭ ᱚᱱᱟᱛᱮ ᱰᱨᱟᱢᱟ ᱠᱚᱫᱚ ᱟᱹᱞᱤᱧ ᱫᱚ ᱡᱟᱹᱥᱛᱤ ᱫᱚ ᱵᱟᱹᱞᱤᱧ ᱧᱮᱞᱟ ᱡᱟᱹᱥᱛᱤ ᱠᱟᱭᱛᱮ ᱠᱷᱩᱵ ᱠᱚᱢ
ᱦᱳᱭ ᱟᱫᱚ ᱱᱚᱣᱟ ᱫᱚ ᱱᱟᱜ ᱚᱱᱠᱟᱟᱱ ᱧᱤᱫᱟᱹ ᱟᱸᱜᱟ ᱫᱷᱟᱹᱵᱤᱡ ᱰᱟᱨᱢᱟ ᱫᱚ ᱵᱟᱝ ᱛᱟᱦᱮᱸ ᱠᱟᱱᱟ ᱩᱱᱟᱹᱜ
ᱟᱪᱪᱷᱟ
ᱫᱚᱥ ᱵᱟᱡᱮ ᱠᱷᱟᱱ ᱢᱩᱪᱟᱹᱫ ᱞᱮᱱᱟ
ᱟᱪᱪᱷᱟ ᱚᱱᱠᱟ ᱜᱮ ᱱᱟᱯᱟᱭᱟ ᱚᱱᱠᱟ ᱜᱮ ᱮᱠᱟᱞ ᱫᱚ ᱵᱷᱟᱜᱮᱭᱟ
ᱢᱟᱱᱮ ᱢᱤᱫ ᱧᱤᱫᱟᱹ ᱰᱨᱟᱢᱟ ᱠᱚᱨᱟᱣ ᱦᱚᱸ ᱵᱮᱥ ᱵᱟᱭ ᱠᱟᱱᱟ ᱥᱮ ᱵᱟᱝᱟ ᱟᱯᱱᱟᱨᱟᱜ ᱢᱮᱫ ᱤᱭᱟᱹ ᱦᱚᱸ ᱞᱟᱸᱜᱟ ᱜᱮ ᱵᱩᱡᱷᱟᱹᱜᱼᱟ ᱪᱮ ᱫᱚᱥᱟᱨ ᱠᱷᱟᱱᱜ ᱜᱮ ᱢᱮᱫ ᱢᱟᱨᱥᱟᱞ ᱦᱚᱸ ᱠᱟᱹᱡ ᱪᱩᱞᱩᱝ ᱟᱹᱰᱤ ᱫᱷᱟᱨᱟ ᱜᱮ ᱞᱟᱸᱜᱟ ᱵᱩᱡᱷᱟᱹᱜᱼᱟ ᱢᱤᱫ ᱧᱤᱫᱟᱹ ᱰᱨᱟᱢᱟ ᱠᱷᱟᱱ ᱫᱚ
ᱢᱟᱱᱮ ᱞᱚᱝ ᱰᱟᱨᱢᱟ ᱫᱚ ᱵᱟᱝ ᱛᱟᱦᱮᱸ ᱠᱟᱱᱟ ᱠᱷᱟᱴᱩ ᱢᱟᱪᱷᱟ ᱰᱟᱨᱢᱟ ᱦᱮᱸ
ᱟᱞᱮ ᱥᱮᱱ ᱦᱚᱸ ᱦᱩᱭ ᱵᱟᱲᱟᱜ ᱜᱮᱭᱟ ᱰᱨᱟᱢᱟ ᱠᱚ ᱢᱮᱱᱠᱷᱟᱱ ᱟᱫᱚ ᱱᱤᱭᱟᱹ ᱵᱷᱤᱛᱤᱨ ᱛᱮ ᱱᱟᱜ ᱚᱱᱠᱟ ᱰᱨᱟᱢᱟ ᱠᱚᱫᱚ ᱦᱟᱸᱜ ᱵᱟᱝ ᱦᱩᱭ ᱠᱟᱱᱟ᱾ ᱦᱩᱭᱩᱜᱼᱟ ᱦᱟᱸᱜ ᱦᱮᱱᱟᱜ ᱟᱠᱟᱫᱼᱟ ᱟᱨᱦᱚᱸ ᱢᱟᱲᱟᱝ ᱥᱮᱱ ᱦᱟᱸᱜ ᱛᱤᱨᱤᱥᱮ ᱡᱩᱱ ᱠᱚᱥᱮᱱ ᱰᱨᱟᱢᱟ ᱱᱟᱸᱜ ᱦᱩᱭᱩᱜᱼᱟ ᱦᱟᱸᱜ ᱡᱟᱦᱟᱸ ᱟᱵᱚ ᱵᱚᱱ ᱢᱮᱛᱟᱜᱼᱟ ᱜᱟᱭᱟᱱ ᱠᱚ ᱢᱮᱛᱟᱜᱼᱟ ᱟᱸᱡᱚᱢ ᱟᱠᱟᱫ ᱜᱮᱭᱟᱵᱤᱱ ᱦᱟᱸᱜ
ᱦᱳᱭ ᱦᱳᱭ ᱦᱳᱭ ᱜᱟᱭᱟᱱ
ᱛᱚ ᱜᱟᱭᱟᱱ ᱱᱟᱸᱜ ᱠᱚᱢᱯᱤᱴᱤᱥᱮᱱ ᱟᱞᱮ ᱥᱮᱱ ᱫᱚ ᱱᱟᱸᱜ ᱦᱩᱭᱩᱜᱼᱟ ᱡᱟᱦᱟᱸ ᱛᱤᱱᱟᱹᱜ ᱟᱵᱚᱣᱟᱜ ᱱᱟᱜᱟᱢ ᱡᱟᱦᱟᱸ ᱛᱤᱱᱟᱹᱜ ᱟᱵᱚᱣᱟᱜ ᱱᱟᱜᱟᱢ ᱤᱫᱤᱭᱟᱛᱮᱫ ᱚᱱᱟ ᱰᱨᱟᱢᱟ ᱠᱚᱜᱮ ᱦᱟᱸᱜ ᱦᱩᱭᱩᱜᱼᱟ ᱦᱟᱸᱜ ᱮᱴᱟᱜ ᱮᱴᱟᱜ ᱡᱟᱭᱜᱟ ᱨᱮᱱ ᱦᱚᱲ ᱦᱮᱡ ᱛᱮᱠᱚ ᱰᱨᱟᱢᱟ ᱠᱚᱢᱯᱤᱴᱤᱥᱮᱱ ᱠᱚ ᱠᱚᱨᱟᱣᱟ
ᱦᱩᱸ
ᱚᱱᱟ ᱱᱟᱸᱦᱟᱜ ᱦᱩᱭᱩᱜᱼᱟ ᱟᱞᱮ ᱥᱮᱱ ᱫᱚ ᱦᱟᱸᱜ ᱛᱤᱨᱤᱥ ᱡᱩᱱ ᱦᱤᱞᱳᱜ ᱱᱟᱸᱜ ᱛᱚ ᱟᱹᱞᱤᱧ ᱫᱚ ᱡᱟᱹᱥᱛᱤ ᱰᱨᱟᱢᱟ ᱠᱚᱫᱚ ᱵᱟᱹᱞᱤᱧ ᱧᱮᱞ ᱜᱮᱭᱟ ᱟᱫᱚ ᱟᱸᱨ ᱧᱤᱫᱟᱹ ᱦᱚᱸ ᱠᱟᱹᱡᱽ ᱵᱮᱸᱜᱮᱫ ᱤᱭᱟᱹ ᱜᱮᱞᱤᱧ ᱵᱩᱡᱷᱟᱹᱣᱟ ᱪᱮ ᱚᱱᱟ ᱠᱷᱟᱹᱛᱤᱨ ᱟᱹᱞᱤᱧ ᱫᱚ ᱵᱟᱹᱞᱤᱧ ᱧᱮᱞ ᱜᱮᱭᱟ ᱡᱟᱹᱥᱛᱤ
ᱦᱮᱸ ᱛᱟᱦᱚᱞᱮ ᱚᱱᱟ ᱛᱤᱨᱤᱥ ᱡᱩᱱ ᱨᱮᱱᱟᱜ ᱟᱨ ᱱᱟᱸ ᱪᱮᱫ ᱪᱮᱫ ᱠᱚ ᱦᱩᱭᱩᱜᱼᱟ ᱩᱱ ᱡᱚᱠᱷᱚᱱ
ᱦᱩᱭ ᱫᱚ ᱪᱮᱫ ᱤᱧ ᱞᱟᱹᱭᱟᱵᱱᱟ ᱰᱨᱟᱢᱟ ᱠᱚ ᱜᱩ ᱦᱩᱭᱩᱜᱼᱟ ᱱᱟᱸᱜ ᱟᱨ ᱟᱵᱚ ᱡᱟᱦᱟᱸ ᱛᱤᱱᱟᱹᱜ ᱦᱩᱞ ᱜᱟᱹᱨᱤᱭᱟᱹ ᱟᱜ ᱠᱚ ᱯᱷᱩᱞᱜᱟᱹᱨᱭᱟᱹ ᱠᱚᱦᱟᱸᱜ ᱮᱱᱦᱤᱞᱳᱜ ᱫᱚ ᱦᱟᱸᱜ ᱵᱚᱱ ᱩᱭᱦᱟᱹᱨ ᱧᱚᱜ ᱠᱚᱣᱟ ᱡᱮ ᱡᱟ ᱟᱵᱚᱣᱟᱜ ᱫᱤᱥᱚᱢ ᱠᱚ ᱯᱷᱩᱨᱜᱟᱹᱞ ᱟᱠᱟᱫ ᱟᱨ ᱵᱟᱝ ᱛᱮᱦᱮᱧ ᱥᱟᱛᱤᱱ ᱵᱚᱱ ᱥᱟᱫᱷᱤᱱᱚᱛᱟ ᱵᱚᱱ ᱧᱟᱢ ᱟᱠᱟᱫ ᱩᱱᱠᱩ ᱠᱷᱟᱹᱛᱤᱨ ᱛᱤᱨ ᱩᱱᱠᱩ ᱠᱚᱵᱚᱱ ᱩᱭᱦᱭᱟᱹᱨ ᱠᱚᱣᱟ ᱟᱵᱚ ᱠᱷᱟᱹᱛᱤᱨ ᱠᱚ ᱛᱟᱯᱟᱢ ᱞᱮᱱᱟ ᱟᱵᱚ ᱛᱮᱦᱮᱧ ᱱᱩᱱᱟᱹᱜ ᱚᱫᱷᱤᱠ ᱠᱟᱨ ᱵᱚᱱ ᱧᱟᱢ ᱠᱟᱜᱼᱟ ᱩᱱᱠᱩ ᱠᱷᱟᱹᱛᱤᱨ ᱵᱚᱱ ᱧᱟᱢ ᱠᱟᱜᱼᱟ ᱛᱮᱦᱮᱧ ᱵᱚᱱ ᱡᱚᱢᱮᱫᱼᱟ ᱵᱚᱱ ᱧᱩᱭᱮᱫᱼᱟ ᱵᱚᱱ ᱛᱟᱦᱮᱱ ᱠᱟᱱᱟ ᱵᱚᱱ ᱩᱱᱠᱩ ᱠᱷᱟᱛᱤᱨ ᱜᱮᱵᱚᱱ ᱛᱟᱦᱮᱸ ᱫᱟᱲᱮᱭᱟᱜ ᱠᱟᱱᱟ ᱛᱟᱦᱮᱸᱧ
ᱦᱩᱸ ᱦᱩ
ᱟᱫᱚ ᱩᱱᱠᱩ ᱠᱚ ᱮᱱᱤᱞᱳᱜ ᱫᱚ ᱫᱷᱮᱭᱟᱱ ᱦᱩᱭᱩᱜᱼᱟ ᱟᱨ ᱵᱟᱝ ᱱᱮᱦᱚᱨ ᱡᱚᱦᱟᱨ ᱦᱩᱭᱩᱜᱼᱟ ᱟᱨ ᱵᱟᱝ ᱩᱭᱦᱟᱹᱨ ᱦᱩᱭᱩᱜᱼᱟ ᱤᱱ ᱦᱤᱞᱳᱜ ᱫᱚ ᱚᱱᱟ ᱫᱤᱱ ᱫᱚ ᱞᱟᱹᱭ ᱢᱤᱫ ᱞᱮᱠᱟ ᱞᱟᱹᱭ ᱞᱮᱠᱷᱟᱱ ᱦᱚᱸ ᱫᱩᱠ ᱟᱹᱱᱤᱡ ᱫᱤᱱ ᱦᱚᱸ ᱠᱟᱱᱟ ᱟᱨ ᱜᱚᱨᱚᱵ ᱟᱱᱤᱡᱽ ᱫᱤᱱ ᱦᱚᱸ ᱠᱟᱱᱟ ᱟᱵᱚᱣᱟᱜ ᱟᱸ ᱫᱤᱥᱚᱢ ᱠᱚ ᱯᱷᱩᱨᱜᱟᱹᱞ ᱞᱮᱫ ᱮᱱ ᱦᱤᱞᱳᱜ ᱫᱚ ᱛᱤᱨᱤᱥᱮ ᱡᱩᱱ ᱫᱚ
ᱦᱳᱭ ᱛᱚ ᱚᱱᱟ ᱞᱟᱹᱜᱤᱱ ᱛᱮ ᱚᱱᱠᱟ ᱮᱱᱮᱡᱽ ᱥᱮᱨᱮᱧ ᱠᱚ ᱫᱚ ᱵᱟᱝ ᱦᱩᱭᱩᱜᱼᱟ᱾
ᱚᱱᱠᱟ ᱫᱚᱱᱟᱜ ᱮᱱᱮᱡᱽ ᱥᱮᱨᱮᱧ ᱫᱚ ᱡᱩᱫᱤ ᱦᱩᱭᱩᱜ ᱠᱷᱟᱱ ᱟᱵᱚ ᱡᱟᱦᱟᱸ ᱛᱤᱱᱟᱹᱝ ᱞᱟᱠᱪᱟᱨ ᱨᱮᱱᱟᱜ ᱡᱟᱦᱟᱸ ᱛᱤᱱᱟᱹᱜ ᱚᱱᱟ ᱠᱚᱜᱮ ᱱᱟᱸᱜ ᱮᱱᱮᱡᱽ ᱥᱮᱨᱮᱧ ᱫᱚ ᱱᱟᱸᱜ ᱦᱩᱭᱩᱜᱼᱟ᱾ ᱟᱸ ᱟᱨ ᱫᱚ ᱦᱟᱸᱜ ᱚᱱᱠᱟ ᱫᱚ ᱢᱟᱱᱮ ᱮᱥᱴᱨᱟ ᱫᱚ ᱦᱟᱸᱜ ᱮᱱᱮᱡᱽ ᱥᱮᱨᱮᱧ ᱫᱚ ᱚᱱᱠᱟ ᱫᱚ ᱵᱟᱝ ᱦᱩᱭᱩᱼᱟ᱾ ᱡᱟᱦᱟᱸ ᱠᱚᱨᱚ ᱯᱨᱳᱜᱨᱟᱢ ᱠᱚ ᱮᱴᱟᱜ ᱞᱮᱠᱟ ᱦᱩᱭᱩᱜᱼᱟ ᱤᱱᱦᱤᱞᱚᱜ ᱫᱚ ᱫᱩᱠᱷ ᱟᱹᱱᱤᱡᱽ ᱫ ᱫᱤᱱ ᱨᱮ ᱫᱚ ᱱᱟᱸᱜ ᱚᱱᱠᱟ ᱫᱚ ᱱᱟᱸᱜ ᱪᱮᱫ ᱚᱱᱠᱟ ᱫᱚ ᱵᱟᱭ ᱦᱩᱭᱩᱜᱼᱟ ᱱᱟᱦᱟᱸᱜ
ᱦᱩᱸ
ᱚᱱᱠᱟ ᱤᱭᱟᱹ ᱮᱱᱮᱡᱽ ᱥᱮᱨᱮᱧ ᱫᱚ ᱚᱱᱠᱟᱱᱟᱜ ᱫᱚ ᱵᱟᱭ ᱥᱟᱯᱲᱟᱣ ᱠᱟᱱᱟ ᱦᱟᱸᱜ ᱯᱟᱞᱮᱫ ᱱᱟᱦᱟᱸᱜ
ᱚᱱᱮ ᱚᱱᱟ ᱪᱮᱫ ᱰᱟᱱᱴᱷᱟ ᱮᱱᱮᱡᱽ ᱠᱚ ᱞᱟᱹᱭ ᱫᱚ ᱚᱱᱟ ᱠᱚᱫᱚ ᱵᱟᱝ ᱦᱩᱭᱩᱜᱼᱟ?
ᱰᱟᱱᱴᱟ ᱮᱱᱮᱡᱽ ᱫᱚ ᱜᱚᱝᱠᱮ ᱟᱞᱮ ᱥᱮᱱ ᱫᱚ ᱧᱮᱞ ᱫᱚᱞᱤᱧ ᱧᱮᱞ ᱟᱠᱟᱜᱼᱟ᱾ ᱢᱮᱱᱠᱷᱟᱱ ᱟᱞᱮ ᱥᱮᱱ ᱫᱚ ᱠᱷᱩᱵ ᱦᱚᱸ ᱞᱟᱹᱭ ᱵᱮᱱ
ᱚᱸᱢ ᱚᱱᱟ ᱠᱚ ᱟᱞᱮ ᱴᱷᱮᱱ ᱠᱚ ᱦᱮᱡᱽ ᱞᱮᱱᱟ ᱞᱮᱭᱟᱫ ᱠᱚᱣᱟ ᱞᱮ ᱟᱞᱮ ᱞᱮ ᱤᱫᱤ ᱯᱮᱭᱟ ᱰᱟᱱᱴᱟ ᱮᱱᱮᱡᱽ ᱟᱫᱚ ᱵᱟᱹᱞᱤᱧ ᱛᱟᱦᱮᱸ ᱠᱟᱱᱟ ᱩᱱ ᱡᱚᱦᱚᱜ ᱠᱟᱛᱷᱟ ᱡᱚᱠᱷᱚᱱ ᱫᱚ ᱟᱫᱚ ᱚᱱᱟ ᱜᱮᱞᱤᱧ ᱞᱟᱹᱭᱮᱫᱼᱟ ᱯᱚᱞᱮᱫ ᱚᱱᱟ ᱠᱚᱨᱮ ᱦᱚᱸ ᱮᱱᱮᱡᱽ ᱜᱮᱭᱟ ᱠᱚ
ᱜᱚᱝᱠᱮ ᱟᱞᱮᱥᱮᱱ ᱫᱚ ᱰᱟᱱᱴᱟ ᱫᱚ ᱵᱟᱠᱚ ᱮᱱᱮᱡᱽ ᱜᱮᱭᱟ ᱡᱟᱹᱥᱛᱤ ᱠᱟᱭᱛᱮ ᱠᱷᱩᱵ ᱠᱚᱢ ᱜᱮ ᱤᱧᱦᱚᱸ ᱫᱷᱚᱣ ᱜᱤᱧ ᱧᱮᱞ ᱟᱠᱟᱫ ᱠᱚᱣᱟ ᱰᱟᱱᱴᱟ ᱮᱱᱮᱡᱽ ᱟᱨ ᱦᱚᱭ ᱛᱚ ᱚᱱᱠᱟ ᱫᱚ ᱵᱟᱹᱧ ᱧᱮᱞ ᱟᱠᱟᱫ ᱠᱚᱣᱟ᱾ ᱚᱱᱮ ᱦᱟᱯᱟ ᱛᱮ ᱦᱟᱯᱟ ᱚᱠᱟ ᱞᱮᱠᱟ ᱛᱮ ᱟᱨ ᱠᱚ ᱫᱟᱞᱟ ᱢᱤᱫᱴᱤᱡ ᱚᱱᱮ ᱧᱮᱞ ᱟᱠᱟᱫ ᱵᱤᱱ ᱥᱮ ᱵᱟᱝ ᱦᱟᱯᱟᱼ ᱦᱟᱯᱟ ᱠᱚ ᱫᱟᱞ ᱫᱚ
ᱦᱩᱸ ᱩᱸ ᱵᱟᱹᱞᱤᱧ ᱧᱮᱞ ᱟᱠᱟᱼᱟᱜ ᱩᱱᱟᱹᱜ ᱫᱚ ᱦᱟᱸᱜ
ᱵᱟ ᱟᱹᱞᱤᱧ ᱫᱚ ᱞᱤᱧ ᱧᱮᱞ ᱟᱠᱟᱫ ᱢᱤᱫ ᱡᱚᱠᱷᱮᱡᱽ ᱰᱟᱱᱴᱟ ᱮᱱᱮᱡ ᱫᱚ ᱟᱹᱰᱤ ᱪᱚᱨᱚᱠ ᱠᱚ ᱮᱱᱮᱡᱟᱹ ᱰᱟᱱᱴᱟ ᱮᱱᱮᱡ ᱦᱚᱸ᱾ ᱟᱫᱚ ᱱᱚᱜᱼᱚ ᱱᱚᱝᱠᱟ ᱵᱟᱹᱭ ᱵᱟᱹᱭᱛᱮ ᱡᱚᱛᱚ ᱮᱱᱮᱡ ᱦᱚᱸ ᱟᱫ ᱪᱟᱜ ᱠᱟᱱᱟ ᱵᱟᱹᱭ ᱵᱟᱹᱭᱛᱮ ᱚᱱᱟ ᱠᱚ᱾ ᱠᱷᱚᱡ ᱪᱮᱫ ᱵᱟᱲᱟ ᱫᱚᱨᱠᱟᱨ ᱜᱮ᱾
ᱦᱚᱭ ᱟᱞᱮ ᱥᱮᱱ ᱢᱟ ᱦᱟᱜ ᱟᱞᱮ ᱞᱮ ᱮᱱᱮᱡ ᱵᱟᱲᱟᱭ ᱜᱮ ᱛᱟᱦᱮᱱᱟ ᱟᱫᱚ ᱟᱞᱮ ᱫᱚ ᱚᱱᱟ ᱠᱟᱹᱯᱤ ᱵᱩᱰᱭᱟᱹ ᱠᱚᱞᱮ ᱵᱮᱱᱟᱣᱟ ᱤᱭᱟᱹ ᱨᱮᱱᱟᱜ ᱜᱮ ᱱᱟᱦᱟᱜ᱾ ᱠᱟᱴ ᱠᱚᱨᱮᱱᱟᱜ ᱜᱮ ᱚᱱᱟ ᱛᱮᱜᱮ ᱱᱟᱦᱟᱜ ᱪᱮᱫ ᱞᱮᱠᱟ ᱠᱚ ᱛᱟᱯᱟᱢ ᱞᱮᱱᱟ ᱚᱱᱟᱜᱮ ᱱᱟᱦᱟᱜ ᱩᱫᱩᱜ ᱥᱚᱫᱚᱨ ᱟᱞᱮ ᱚᱱᱠᱟ ᱾
ᱦᱮᱸ ᱦᱮᱸ ᱦ ᱟᱞᱮ ᱥᱮᱱ ᱫᱚ ᱡᱟᱹᱥᱛᱤ ᱠᱟᱭᱛᱮ ᱪᱮᱫ ᱞᱟᱹᱭ ᱵᱮᱮᱱᱟ ᱦᱩᱭ ᱫᱚ ᱦᱩᱭᱩᱜᱼᱟ ᱟᱫᱚ ᱢᱟᱱᱮ ᱚᱱᱠᱟᱱᱟᱜ ᱮᱱᱮᱡ ᱟᱫᱚ ᱚᱱᱠᱟ ᱰᱟᱱᱴᱟ ᱮᱱᱤᱡ ᱠᱚᱫᱚ ᱚᱱᱟ ᱠᱚᱫᱚ ᱯᱨᱟᱭ ᱡᱟᱹᱥᱛᱤᱮᱫ ᱵᱟᱭ ᱦᱩᱭᱩᱜ ᱜᱮᱭᱟ ᱠᱷᱩᱵ ᱠᱚᱢ ᱦᱩᱭᱩᱜᱼᱟ᱾ ᱡᱟᱭᱜᱟ ᱨᱮ ᱜᱮ ᱦᱩᱭᱩᱜᱼᱟ ᱟᱨ ᱵᱟᱝᱠᱷᱟᱱ ᱫᱚ ᱵᱟᱝ ᱦᱩᱭᱩᱜ ᱜᱮᱭᱟ ᱾ ᱟᱨ ᱵᱟᱝᱠᱷᱟᱱ ᱱᱚᱜᱼᱚᱭ ᱥᱚᱨᱚᱴ ᱰᱨᱟᱢᱟ ᱦᱩᱭᱩᱜᱼᱟ ᱡᱟᱦᱟᱸ ᱠᱚ ᱢᱮᱛᱟᱜᱼᱟ ᱥᱚᱨᱚᱴ ᱜᱟᱭᱟᱱ ᱯᱩᱛᱷᱤ ᱦᱩᱭᱩᱜᱼᱟ᱾ ᱠᱚᱢᱯᱤᱴᱤᱥᱚᱱ ᱠᱚ ᱚᱱᱟ ᱠᱚ ᱦᱩᱭᱩᱜ-ᱟ ᱟᱨ ᱵᱟᱝᱠᱷᱟᱱ ᱫᱚ ᱪᱮᱫ ᱚᱱᱠᱟ ᱫᱚ ᱵᱟᱭ ᱦᱩᱭᱩᱜ ᱜᱮᱭᱟ᱾ ᱟᱹᱞᱤᱧᱟᱜ ᱧᱮᱞ ᱛᱮᱱᱟᱦᱟᱜ ᱡᱟᱦᱟᱸ ᱛᱤᱱᱟᱹᱜ
ᱦᱩᱸ
ᱟᱨ ᱮᱱᱠᱟᱞ ᱟᱹᱞᱤᱧ ᱢᱟ ᱚᱲᱟᱜ ᱠᱚᱨᱮ ᱢᱟ ᱡᱟᱹᱥᱛᱤ ᱠᱟᱭᱛᱮ ᱵᱟᱹᱞᱤᱧ ᱛᱟᱦᱮᱱᱟ ᱵᱟᱦᱨᱮ ᱠᱚᱨᱮ ᱜᱮᱞᱤᱧ ᱛᱟᱦᱮᱱᱟ ᱾ ᱟᱫᱚ ᱟᱹᱛᱩ ᱫᱤᱥᱚᱢ ᱠᱚᱨᱮ ᱠᱷᱩᱵ ᱠᱚᱢ ᱜᱮ ᱛᱟᱦᱮᱸ ᱵᱟᱲᱟ ᱦᱩᱭᱩᱜ-ᱟ ᱾
ᱦᱩᱸ ᱫᱚ ᱚᱱᱟ ᱛᱟᱹ ᱠᱤᱪᱷᱩ ᱟᱹᱞᱤᱧ ᱫᱚ ᱵᱟᱹᱞᱤᱧ ᱧᱮᱞ ᱵᱟᱲᱟ᱾ ᱟᱨ ᱜᱚᱝᱠᱟᱮ ᱪᱟᱥᱵᱟᱥ ᱠᱚᱫᱚ ᱾ ᱚ ᱦᱮᱸ ᱱᱤᱛᱚᱜ ᱪᱟᱥ ᱵᱟᱥ ᱢᱟ ᱱᱟᱦᱟᱜ ᱚᱱᱟ ᱴᱚᱞᱟ ᱠᱚᱜᱮ ᱜᱤᱰᱤ ᱵᱟᱲᱟ ᱦᱩᱭᱩ ᱟᱠᱟᱱᱟ
ᱚᱩᱸ
ᱦᱮᱸ
ᱟᱨ ᱵᱟᱭ ᱫᱟᱜᱮᱜ-ᱟ ᱱᱚᱜ-ᱚ ᱱᱚᱝᱠᱟ ᱾
ᱦᱮᱸ ᱫᱟᱜ ᱢᱟ ᱡᱚᱛᱚ ᱦᱚᱲ ᱜᱮ ᱠᱚ ᱠᱚᱭᱚᱜ ᱦᱟᱨᱟ ᱟᱠᱟᱫ ᱛᱟᱵᱚᱱᱟ ᱦᱜ ᱛᱤᱥ ᱦᱚᱸ ᱫᱟᱜᱟ ᱾ ᱮᱱᱠᱷᱟᱱ ᱜᱮ ᱠᱟᱹᱢᱤ ᱠᱚᱨᱮ ᱟᱬᱜᱚ ᱵᱟᱲᱟ ᱦᱩᱭᱩᱜ-ᱟ ᱱᱟᱦᱟᱜ ᱾
ᱦᱩᱸ
ᱟᱫᱚ ᱟᱞᱮ ᱥᱮᱱ ᱢᱟ ᱪᱮᱫ ᱞᱤᱧ ᱢᱮᱱᱟ ᱾ ᱪᱟᱥ ᱫᱚᱞᱮ ᱪᱟᱥᱮᱫ ᱜᱮᱭᱟ ᱢᱮᱱᱠᱷᱟᱱ ᱠᱷᱩᱵ ᱠᱚᱢ ᱦᱚᱲ ᱠᱚ ᱪᱟᱥᱮᱫ-ᱟ ᱟᱞᱮ ᱢᱟ ᱞᱟᱹᱭ ᱞᱮ ᱮᱠᱷᱟᱱ ᱢᱤᱫ ᱞᱮᱠᱟ ᱦᱟᱹᱛᱤ ᱵᱚᱛᱚᱨ ᱠᱚ᱾ ᱚᱱᱟ ᱛᱮᱜᱮ ᱡᱟᱹᱥᱛᱤ ᱠᱟᱭᱛᱮ ᱵᱟᱞᱮ ᱪᱟᱥᱮᱫ-ᱟ ᱟᱞᱮ ᱥᱮᱱ ᱫᱚ᱾
ᱦᱟᱛᱤ ᱵᱟ ᱫᱤᱱ ᱠᱚᱭᱦᱤᱡᱩᱜ
ᱫᱤᱱ ᱜᱮᱠᱚ ᱦᱮᱡ ᱛᱮᱦᱮᱧ ᱪᱟᱞᱟᱣᱧ ᱧᱤᱫᱟᱹ ᱦᱚᱸᱠᱚ ᱵᱚᱞᱚ ᱞᱮᱱ ᱛᱟᱦᱮᱸᱫ ᱢᱤᱫ ᱚᱲᱟᱜ ᱨᱮ ᱛᱮᱦᱤᱧ ᱪᱟᱞᱟᱜ ᱧᱤᱫᱟᱹ ᱤᱧ ᱵᱮᱨᱮᱫ ᱮᱱᱟ ᱤᱱᱠᱟᱹ ᱜᱚᱴᱮᱱ ᱫᱤᱥᱤᱥᱮᱱ ᱠᱚ ᱵᱚᱞᱚ ᱞᱮᱱᱛᱟᱦᱮᱱ᱾ ᱛᱤᱱᱟᱹᱝ ᱱᱟᱜ ᱛᱟᱨᱟ ᱨᱮᱱᱟᱜ ᱠᱚ ᱵᱚᱞᱚ ᱞᱮᱱᱟ ᱚᱱᱟ ᱫᱚ ᱦᱱᱟᱜ ᱵᱟᱹᱧ ᱞᱟᱹᱭ ᱫᱟᱲᱮᱭᱟᱜ-ᱟ ᱟᱫᱚ ᱦᱚᱨᱤ ᱵᱟᱲᱟ ᱠᱮᱫ ᱠᱚᱣᱟ ᱠᱚ ᱟᱫᱚ ᱤᱧ ᱦᱚᱸ ᱦᱟᱹᱛᱤ ᱠᱚ ᱞᱟᱜᱟᱣᱮᱫ ᱠᱚᱣᱟᱞᱮ ᱢᱟᱞᱮ ᱱᱚᱛᱮ ᱢᱟ᱾ ᱫᱤᱱ ᱜᱮᱞᱮ ᱵᱚᱦᱚᱴᱮᱱᱟ ᱪᱮ ᱟᱫᱚ ᱦᱟᱹᱛᱤ ᱞᱟᱜ ᱵᱟᱰᱟᱭ ᱜᱮᱞᱮ ᱦᱟᱹᱛᱤ ᱠᱚᱞᱮᱟᱜᱟᱣᱮᱫ ᱠᱚᱣᱟ ᱟᱫᱚ ᱩᱱᱟᱹᱜ ᱵᱚᱛᱚᱨ ᱫᱚ ᱵᱟᱞᱮ ᱵᱩᱡᱷᱟᱹᱣᱟ᱾ ᱠᱷᱞ ᱞᱮ ᱥᱟᱦᱟᱜ-ᱟ ᱚᱱᱟ ᱡᱟᱭᱜᱟ ᱠᱷᱚᱱᱫᱚ ᱵᱟᱝᱠᱷᱟᱱ ᱵᱚᱛᱚᱨ ᱫᱚ ᱚᱱᱠᱟ ᱫᱚ ᱵᱟᱞᱮ ᱵᱩᱡᱷᱟᱹᱜ-ᱟ ᱟᱫᱚ ᱩᱱᱠᱩ ᱦᱚᱸ ᱡᱚᱢᱟᱜ ᱠᱚ ᱡᱩᱫᱤ ᱵᱟᱠᱚ ᱧᱟᱢ ᱞᱮᱠᱷᱟᱱ ᱩᱱᱠᱩ ᱦᱚᱸᱠᱚ ᱦᱤᱡᱩᱜ-ᱟ ᱪᱮ ᱠᱤᱪᱷᱩ ᱠᱤᱪᱷᱩ ᱡᱟᱭᱜᱟ ᱨᱮ ᱟᱠᱚᱣᱟᱜ ᱩᱡᱟᱹᱲᱚᱜ ᱠᱟᱱ ᱛᱟᱠᱚᱣᱟ ᱥᱮ ᱵᱤᱨ ᱵᱩᱨᱩ ᱩᱡᱟᱹᱲ ᱞᱮᱱᱠᱷᱟᱱ ᱩᱱᱠᱩ ᱦᱚᱸ ᱵᱚᱨᱚ ᱛᱮᱠᱚ ᱚᱱᱛᱮ ᱠᱚ ᱦᱤᱡᱩᱜ ᱠᱟᱱᱟ ᱾ ᱩᱱᱠᱩ ᱦᱚᱸ ᱞᱟᱡ ᱡᱟᱞᱟ ᱩᱱᱠᱩ ᱦᱚᱸ ᱵᱚᱨᱚ
ᱞᱟᱡ ᱡᱟᱞᱟ᱾ ᱡᱟᱦᱟᱸᱥᱮᱱ ᱡᱚᱢᱠᱩ ᱤᱭᱟᱹᱭᱟ ᱴᱷᱤᱠᱟᱹᱭᱟ ᱚᱱᱛᱮᱠᱚ ᱪᱟᱞᱟᱜ ᱠᱟᱱᱟ᱾
ᱦᱮᱸ
ᱮᱱᱠᱷᱟᱱ ᱟᱯᱮᱥᱱ ᱫᱚ ᱪᱟᱥ ᱫᱚ ᱱᱟᱱᱟᱜ ᱵᱚᱪᱷᱚᱨ ᱫᱤᱱ ᱯᱟᱞᱮᱫ ᱠᱚ ᱪᱟᱥᱟ?
ᱪᱟᱥ ᱫᱚ ᱪᱮᱫ ᱞᱮᱠᱟᱧ ᱢᱮᱱᱟ ᱚᱱᱠᱟ ᱫᱚ ᱱᱟᱜ ᱫᱚ ᱠᱷᱩᱵ ᱫᱚ ᱵᱟᱠᱚ ᱪᱟᱥᱟ ᱟᱞᱮ ᱥᱮᱱ ᱫᱚ ᱫᱟᱜ ᱫᱤᱱᱜ ᱡᱟᱹᱥᱛᱤ ᱛᱤᱠᱟᱭᱛᱮᱠᱚ ᱪᱟᱥ-ᱟ᱾ ᱟᱨ ᱵᱟᱝᱠᱷᱟᱱ ᱫᱚ ᱥᱤᱛᱩᱝ ᱫᱤᱱ ᱫᱚ ᱚᱱᱠᱟ ᱫᱚ ᱵᱟᱠᱚ ᱪᱟᱥ-ᱟ ᱫᱟᱜ ᱨᱮᱱᱟᱜ ᱚᱱᱠᱟ ᱟᱨ ᱥᱩᱵᱤᱫᱷᱟ ᱠᱚᱦᱚᱸ ᱵᱟᱹᱱᱩᱜ ᱠᱫᱟ-ᱟ ᱚᱱᱟᱛᱮ ᱵᱟᱠᱚ ᱪᱟᱥ ᱵᱟᱲᱟᱭᱟ
ᱦᱸ ᱥᱮᱞᱚ ᱠᱚ ᱢᱚᱴᱚᱨ ᱠᱚ ᱵᱟᱠᱚ ᱯᱷᱮᱰ ᱟᱠᱟᱫᱟ
ᱦᱚᱸ ᱚᱱᱠᱟ ᱛᱚ ᱟᱞᱮ ᱥᱮᱱ ᱫᱚ ᱥᱩᱵᱤᱫᱟ ᱠᱚᱫᱚ ᱵᱟᱹᱱᱩᱜ ᱟᱠᱟᱜ ᱛᱚ ᱟᱦᱟᱨ ᱜᱮ ᱦᱮᱱᱟᱜ ᱟᱠᱟᱫ ᱢᱟ ᱢᱤᱫᱴᱤᱡ ᱟᱨ ᱵᱟᱝᱠᱷᱟᱱ ᱫᱚ ᱚᱱᱠᱟ ᱫᱚ ᱵᱟᱹᱱᱩᱜ ᱟᱨ ᱠᱚᱜᱮ ᱦᱮᱱᱟᱜ ᱟᱠᱟᱜ-ᱟ ᱟᱨ ᱠᱚ ᱜᱟᱰᱟ ᱠᱚ ᱦᱮᱱᱟᱜ-ᱟ ᱢᱩᱲᱩ ᱠᱚ ᱚᱱᱟ ᱠᱷᱚᱱ ᱜᱮ ᱫᱟᱜ ᱠᱚ ᱠᱚ ᱟᱹᱜᱩ ᱵᱟᱲᱟᱭᱟ ᱟᱨ ᱵᱟᱝᱠᱷᱟᱱ ᱫᱚ ᱚᱱᱠᱟ ᱫᱚ ᱥᱮᱞᱚ ᱠᱚᱫᱚ ᱵᱟᱹᱱᱩᱜ-ᱟ ᱟᱞᱮ ᱥᱮᱱ ᱫᱚ
ᱟᱨ ᱛᱟᱦᱚᱞᱮ ᱛᱚᱞᱟ ᱵᱟᱲᱟ ᱠᱚᱫᱚ ᱦᱩᱭᱱᱟ
ᱦᱮᱞᱳ
ᱞᱟᱹᱭᱫᱟᱞᱤᱧ ᱛᱚᱞᱟ ᱵᱟ ᱛᱚᱞᱟ ᱵᱟᱲᱟ ᱠᱚᱫᱚ ᱦᱩᱭᱮᱱᱟ
ᱮᱻ ᱠᱚᱱᱳ ᱨᱚᱠᱚᱢ ᱦᱩᱭ ᱠᱟᱱᱟ ᱠᱤᱪᱷᱩ ᱦᱚᱲᱟᱜ ᱫᱚ। ᱦᱚᱞᱟᱜᱮᱧ ᱧᱮᱞᱮᱫ ᱛᱟᱦᱮᱸᱫ ᱠᱤᱪᱷᱩ ᱦᱚᱲᱟᱜ ᱫᱚ, ᱟᱯᱮ ᱚᱱᱛᱮ ᱫᱚ ᱟᱨ ᱞᱚᱥᱚᱫ ᱠᱮᱫᱟ? ᱦᱩᱭ ᱠᱟᱱᱟ, ᱦᱚᱞᱟ, ᱪ ᱟ ᱟᱫᱚ ᱦᱳᱭ ᱪᱟᱵᱟ, ᱠᱷᱟᱛᱟᱨ ᱱᱟᱠ, ᱛᱟᱞᱟᱨᱮ ᱢᱤᱫ, ᱫᱟᱜ ᱠᱚ ᱡᱚᱜ ᱦᱚᱨᱟᱠᱟᱜᱼᱟ। ᱦᱮᱞᱳ,